ᱦᱮᱸ ᱵᱚᱭᱦᱟ ᱡᱚᱦᱟᱨ ᱜᱮ
ᱦᱩᱸ ᱡᱚᱦᱟᱨ ᱜᱮ
ᱟᱸᱡᱚᱢᱚᱜ ᱠᱟᱱ ᱜᱮᱭᱟ ᱟᱲᱟᱝ ᱠᱚ
ᱦᱮᱸ ᱦᱮᱸ ᱟᱸᱡᱚᱢᱚᱜ ᱠᱟᱱ ᱜᱮᱭᱟ ᱟᱲᱟᱝ ᱠᱚ
ᱟᱫᱚᱻ ᱚᱠᱟ ᱠᱷᱚᱱ ᱦᱟᱸᱜ ᱮᱢ ᱨᱚᱲᱫᱟ ᱟᱢ ᱫᱚ ᱛᱷᱚᱲᱟ ᱜᱟᱱ ᱟᱢᱟᱜ ᱩᱯᱨᱩᱢᱮᱢ ᱞᱟᱹᱭ ᱞᱮᱠᱷᱟᱱ ᱟᱹᱰᱤ ᱜᱟᱱ ᱠᱚᱜᱼᱟ
ᱟᱪᱪᱷᱟ ᱦᱚᱸ ᱯᱚᱥᱪᱷᱤᱢ ᱢᱮᱫᱽᱱᱤᱯᱩᱨ ᱠᱷᱚᱱᱟᱜ ᱚᱭᱮᱥᱴ ᱵᱮᱝᱜᱚᱞ
ᱟᱪᱪᱷᱟ ᱚᱭᱮᱥᱴ ᱵᱮᱝᱜᱚᱞ ᱠᱷᱚᱱ ᱦᱮᱸ ᱤᱧ ᱟᱹᱞᱤᱧ ᱫᱚ ᱦᱟᱸᱜ ᱱᱚᱜᱼᱚᱭ ᱡᱷᱟᱨᱠᱷᱟᱸᱰ ᱨᱮᱭᱟᱜ ᱯᱟᱠᱩᱲ ᱠᱷᱚᱱ ᱞᱤᱧ ᱨᱚᱲ ᱮᱫᱟ᱾
ᱟᱪᱪᱷᱟ ᱡᱷᱟᱨᱠᱷᱚᱸᱰ ᱨᱮᱱᱟᱜ ᱯᱟᱹᱠᱩᱲ ᱠᱷᱚᱱ ᱟᱪᱪᱷᱟ ᱡᱚᱦᱟᱨ ᱜᱮ
ᱛᱚ ᱪᱚᱞᱚ ᱵᱟᱹᱭ ᱵᱟᱹᱭ ᱛᱮ ᱠᱟᱛᱷᱟ ᱠᱚ ᱫᱚ ᱦᱟᱸᱜ ᱞᱟᱦᱟ ᱥᱮᱫ ᱞᱟᱝ ᱵᱟᱲᱦᱟᱣ ᱤᱫᱤᱭᱟ ᱟᱫᱚ ᱛᱤᱱ ᱠᱷᱚᱱ ᱵᱮᱱ ᱠᱟᱹᱢᱤ ᱮᱫᱟ ᱟᱵᱮᱱ ᱫᱚ ᱱᱚᱰᱮ ᱫᱚ
ᱟᱹᱞᱤᱧ ᱠᱟᱹᱢᱤ ᱮ ᱟᱹᱞᱤᱧ ᱵᱚᱞᱛᱮ ᱱᱚᱜᱼᱚᱭ ᱱᱟᱣᱟ ᱜᱮᱞᱤᱧ ᱵᱚᱞᱚ ᱟᱠᱟᱱᱟ
ᱱᱚᱣᱟᱴᱟᱜ ᱨᱮᱜᱮ ᱵᱮᱱ ᱮᱦᱚᱵ ᱵᱮᱱ ᱠᱟᱹᱢᱤ ᱞᱟᱹᱜᱤᱫ ᱥᱮ ᱟᱨ ᱮᱴᱟᱜ ᱨᱮᱵᱮᱱ ᱠᱟᱹᱢᱤ ᱞᱟᱜᱟᱣ ᱟᱠᱟᱫ ᱜᱮᱭᱟ
ᱵᱟᱝ ᱵᱟᱝ ᱱᱚᱣᱟᱴᱟᱜ ᱨᱮᱜᱮ ᱮᱦᱚᱵ
ᱟᱹᱞᱤᱧ ᱢᱟ ᱟᱭᱢᱟ ᱨᱮᱜᱮ ᱞᱤᱧ ᱠᱟᱹᱢᱤ ᱞᱟᱜᱟᱣ ᱟᱠᱟᱫᱟ ᱛᱳ ᱱᱚᱣᱟ ᱫᱚ ᱦᱟᱸᱜ ᱥᱮᱠᱮᱱᱰᱟᱜ ᱪᱟᱞᱟᱜ ᱠᱟᱱᱟ ᱢᱟᱹᱛᱞᱚᱵᱽ ᱦᱮᱸ ᱞᱟᱦᱟᱨᱮ ᱠᱟᱹᱢᱤ ᱵᱟᱲᱟ ᱦᱩᱭ ᱟᱠᱟᱱ ᱜᱮᱭᱟ ᱟᱭᱢᱟ ᱰᱷᱮᱨ ᱟᱞᱟᱜᱽ ᱟᱞᱟᱜᱽᱻ ᱤᱭᱟᱹ ᱨᱮ ᱮᱯ ᱨᱮ ᱛᱮ ᱟᱨ ᱱᱚᱜᱼᱚᱭ ᱱᱤᱛᱚᱜ ᱫᱚ ᱱᱚᱣᱟᱴᱟᱜ ᱨᱮ ᱦᱟᱸᱜ ᱟᱫᱚ ᱨᱮ ᱫᱚ ᱚᱱᱠᱟ ᱤᱭᱟᱹ ᱵᱟᱹᱱᱩᱜ ᱟᱠᱟᱜᱼᱟ ᱢᱮᱱ ᱠᱮᱭᱟᱢ ᱴᱚᱯᱤᱠ ᱵᱟᱹᱱᱩᱜᱼᱟ ᱵᱚᱞᱮ ᱟᱹᱣᱲᱤ ᱜᱮ ᱡᱟᱦᱟᱱᱟᱜ ᱜᱟᱞᱢᱟᱨᱟᱣ ᱢᱮ ᱟᱨ ᱚᱱᱟ ᱨᱮᱫᱚ ᱚᱯ ᱴᱚᱯᱤᱠ ᱠᱚ ᱛᱟᱦᱮᱱᱚᱜ ᱠᱟᱱ ᱛᱟᱦᱮᱱᱟ ᱛᱚ ᱢᱟ ᱛᱚᱵᱮ ᱟᱯᱮ ᱥᱮᱱᱟᱜ ᱠᱷᱚᱵᱚᱨ ᱠᱚ ᱞᱟᱹᱭ ᱢᱮ ᱫᱟᱜ ᱠᱚ ᱪᱮᱫ ᱠᱚ ᱪᱮᱫ ᱞᱮᱠᱟ ᱦᱩᱰᱩᱨ ᱵᱤᱡᱽᱞᱤ
ᱟᱞᱮ ᱥᱮᱫ ᱢᱟ ᱦᱩᱰᱩᱨ ᱵᱤᱡᱽᱞᱤ ᱫᱚ ᱵᱟᱹᱱᱩᱜ ᱠᱟᱜ ᱜᱮᱭᱟ ᱟᱹᱰᱤ ᱡᱟᱹᱥᱛᱤ ᱥᱤᱛ ᱥᱤᱛᱩᱝ ᱠᱚ ᱥᱤᱛᱩᱝ ᱜᱚᱨᱚᱢ ᱜᱮ ᱵᱮᱥ ᱢᱟᱱᱮ ᱢᱚᱸᱡᱽ ᱜᱮ ᱵᱟᱝ ᱵᱩᱡᱷᱟᱹᱜ ᱠᱟᱱᱟ ᱟᱹᱵᱤᱱ ᱥᱮᱫ ᱜᱮ ᱪᱮᱫ ᱞᱮᱠᱟ ᱟᱸᱡᱚᱢ ᱮᱫ ᱟᱹᱵᱤᱱ ᱟᱲᱟᱝ ᱠᱚ
ᱦᱮᱸ ᱟᱸᱡᱚᱢᱚᱜ ᱠᱟᱱ ᱜᱮᱭᱟ ᱟᱲᱟᱝ ᱠᱚᱢᱟ ᱟᱹᱰᱤ ᱱᱟᱯᱟᱭ ᱜᱮ
ᱟᱪᱪᱷᱟ ᱛᱟᱯᱚᱨᱮ ᱟᱹᱵᱤᱱ ᱥᱮᱫ ᱜᱮ ᱪᱮᱫ ᱞᱮᱠᱟ ᱥᱤᱛᱩᱝ ᱜᱚᱨᱚᱢ ᱠᱚ
ᱯᱩᱨᱟᱹ ᱵᱮᱱ ᱫᱟᱬᱟᱠᱮᱫᱼᱟ ᱛᱚᱵᱮ ᱱᱟᱹᱴᱣᱟᱹ ᱫᱚᱱ ᱠᱚ ᱦᱩᱭᱩᱜ ᱠᱟᱱᱟ ᱥᱮ ᱵᱟᱝ ᱟᱯᱮ ᱠᱚ ᱥᱮᱡ
ᱟᱞᱮ ᱥᱮᱡ ᱞᱟᱹᱴᱣᱟᱹ ᱫᱚᱱ ᱢᱟ ᱵᱟᱝ ᱦᱩᱭᱩᱜ ᱠᱟᱱᱟ ᱱᱤᱭᱟᱹ ᱜᱷᱟᱹᱲᱤ ᱫᱚ ᱞᱟᱹᱴᱣᱟᱹ ᱫᱚᱱ ᱠᱚᱫᱚ ᱟᱞᱮ ᱥᱮᱫ ᱢᱟ ᱵᱟᱝ ᱦᱩᱭᱩᱜ ᱜᱮᱭᱟ᱾ ᱦᱩᱸ ᱵᱟᱯᱞᱟ ᱠᱚ ᱫᱚ ᱵᱟᱝ ᱦᱩᱭᱩᱜ ᱠᱟᱱᱟ ᱦᱩᱭᱩᱜᱼᱟ ᱚᱱᱟ ᱢᱟᱱᱮ ᱮᱠᱷᱚᱱᱚᱜ ᱰᱮᱨᱤ ᱜᱮᱭᱟ ᱵᱟᱯᱞᱟ ᱠᱚ ᱫᱚ ᱦᱮᱸ ᱥᱮ
ᱦᱮᱸ
ᱯᱟᱛᱟ ᱠᱚ ᱵᱚᱨᱪᱚᱱ ᱦᱩᱭᱩᱜ ᱠᱟᱱᱟ ᱯᱟᱛᱟ ᱯᱚᱨᱚᱵᱽ ᱠᱚ
ᱦᱚᱸ ᱚᱠᱟ ᱪᱮᱫ ᱞᱮᱠᱟ ᱠᱚ ᱯᱟᱛᱟ ᱠᱚᱣᱟ ᱟᱯᱮ ᱥᱮᱫ ᱫᱚ
ᱱᱚᱛᱮ ᱚᱱᱛᱮ ᱟᱵᱚ ᱥᱟᱱᱛᱟᱲᱟᱜ ᱵᱤᱱ ᱵᱟᱰᱟᱭ ᱜᱮᱭᱟ ᱛᱚ ᱡᱟᱦᱟᱸ ᱚᱱᱟ ᱮᱱᱮᱡ ᱠᱚ ᱦᱩᱭᱩᱜ ᱜᱮᱭᱟ ᱟᱵᱚ ᱯᱟᱛᱟ ᱮᱱᱮᱡ ᱠᱚ ᱦᱮᱸ ᱥᱮ
ᱛᱟᱯᱚᱨᱮ ᱟᱹᱵᱤᱱ ᱥᱮᱫ ᱫᱚ
ᱦᱮᱸ ᱟᱞᱮᱥᱮᱫ ᱦᱚᱸ ᱱᱚᱜᱼᱚᱭ ᱤᱪᱟᱹᱜ ᱞᱮᱠᱟ ᱟᱭᱢᱟ ᱰᱷᱮᱨ ᱜᱮ ᱦᱩᱭᱩᱜ ᱠᱟᱱᱟ ᱦᱩᱭ ᱫᱚ ᱟᱫᱚ ᱡᱚᱛᱚᱣᱟᱜ ᱜᱮ ᱯᱚᱨᱚᱵᱽ ᱟᱫᱚ ᱟᱹᱞᱤᱧ ᱦᱚᱸ ᱚᱱᱠᱟ ᱵᱟᱹᱞᱤᱧ ᱫᱟᱬᱟᱱ ᱜᱮᱭᱟ ᱱᱚᱜᱼᱚᱭ ᱱᱚᱸᱰᱮ ᱛᱟᱦᱮᱱ ᱦᱩᱭᱩᱜ ᱠᱟᱱᱟ ᱛᱷᱚᱲᱟ ᱜᱟᱱ ᱚ ᱪᱮᱫ ᱮᱢ ᱫᱟᱬᱟᱱᱟ ᱚᱱᱠᱟ ᱟᱫᱚ ᱚᱠᱟ ᱚᱠᱟ ᱥᱚᱢᱚᱭ ᱧᱟᱢ ᱞᱮᱱᱠᱷᱟᱡ ᱫᱟᱬᱟᱱ ᱦᱩᱭᱩᱜ ᱜᱮᱭᱟ ᱦᱟᱸᱜ ᱥᱚᱢᱚᱭ ᱨᱮ ᱛᱚ ᱱᱤᱛ ᱦᱟᱹᱵᱤᱡ ᱚᱱᱠᱟ ᱫᱟᱬᱟ ᱮᱱᱛᱮᱫ ᱵᱟᱝ ᱦᱩᱭ ᱟᱠᱟᱱ
ᱟᱫᱚ ᱚᱠᱛᱚ ᱠᱚ ᱵᱟᱹᱵᱤᱱ ᱧᱟᱢ ᱞᱮᱠᱷᱟᱱ ᱪᱤᱠᱟᱹ ᱵᱤᱱ ᱫᱟᱬᱟᱭᱟ ᱡᱚᱛᱚ ᱜᱮ ᱛᱚ ᱠᱟᱹᱢᱤ ᱠᱟᱡᱽ ᱨᱮ ᱵᱮᱥᱛᱚ ᱱᱤᱭᱟᱹ ᱜᱷᱟᱹᱲᱤᱡ ᱫᱚ
ᱦᱮᱸ
ᱢᱟᱲᱟᱝ ᱡᱮᱢᱚᱱ ᱟᱹᱞᱤᱧ ᱦᱚᱸ ᱢᱟᱲᱟᱝ ᱫᱚ ᱜᱚᱴᱟ ᱜᱮᱞᱤᱧ ᱫᱟᱬᱟ ᱵᱟᱲᱟ ᱠᱮᱭᱟ ᱱᱮᱛᱟᱨ ᱫᱚ ᱟᱫᱚ ᱚᱱᱠᱟ ᱫᱚ ᱵᱟᱝᱞᱤᱧ ᱫᱟᱬᱟ ᱵᱟᱲᱟᱭᱟ ᱚ ᱡᱮ ᱟᱨ ᱢᱤᱫᱴᱟᱝ ᱠᱟᱹᱢᱤ ᱠᱚᱨᱮ ᱡᱚᱯᱲᱟᱣ ᱦᱩᱭ ᱠᱟᱱᱟ ᱟᱫᱚ ᱚᱱᱠᱟ ᱥᱚᱢᱚᱭ ᱠᱚ ᱵᱟᱹᱱᱩᱜᱼᱟ᱾ ᱪᱮᱞᱠᱟ ᱵᱤᱱ ᱫᱟᱬᱟᱱᱟ ᱟᱫᱚ
ᱦᱮᱸ ᱚᱱᱟ ᱦᱚᱸ ᱠᱟᱱ ᱜᱮᱭᱟ ᱚᱱᱠᱟ ᱧᱟᱢᱚᱜ ᱠᱷᱟᱡ ᱫᱚ ᱢᱩᱥᱠᱤᱞ ᱜᱮᱭᱟ ᱛᱚ ᱚᱠᱟᱥᱮᱫ ᱮᱢ ᱪᱟᱞᱟᱜᱼᱟ ᱚᱠᱟᱥᱮᱫ ᱵᱟᱝ ᱛᱚ ᱟᱨ ᱪᱟᱞᱟᱣ ᱠᱟᱛᱮᱢ ᱦᱩᱫᱤᱥᱟ ᱦᱟᱱᱟ ᱠᱟᱹᱢᱤ ᱵᱟᱹᱠᱤ ᱢᱮᱱᱟᱜᱼᱟ ᱱᱚᱣᱟ ᱠᱟᱹᱢᱤ ᱫᱷᱟᱱᱟ ᱠᱟᱹᱢᱤ ᱡᱟᱹᱨᱩᱲᱟ ᱱᱤᱛᱚᱜ ᱱᱚᱣᱟ ᱠᱟᱹᱢᱤ ᱡᱟᱹᱨᱩᱲᱟ ᱟᱹᱣᱲᱤ ᱛᱤᱱᱟᱹᱜ ᱮᱢ ᱫᱟᱬᱟ ᱵᱟᱲᱟᱭᱟ ᱛᱚ ᱵᱟᱝ ᱦᱩᱭᱩᱜᱼᱟ ᱚᱱᱠᱟ ᱫᱚ ᱟᱨ ᱨᱮ ᱟᱵᱚ ᱦᱚᱲ ᱜᱮ ᱥᱮᱢ ᱢᱮᱱ ᱠᱮᱭᱟ ᱟᱵᱚ ᱜᱮ ᱛᱷᱚᱲᱟ ᱢᱤᱫ ᱵᱟᱨ ᱦᱚᱲ ᱠᱚ ᱫᱟᱬᱟ ᱵᱟᱲᱟᱭ ᱠᱷᱟᱭ ᱛᱚ ᱯᱷᱤᱨᱤ ᱯᱷᱤᱨᱤ ᱦᱚᱲ ᱠᱚ ᱛᱟᱦᱮᱱ ᱜᱮᱭᱟ ᱛᱚ ᱟᱹᱰᱤ ᱡᱟᱹᱥᱛᱤ ᱠᱚ ᱫᱟᱬᱟᱱᱟ ᱦᱚᱲ ᱫᱚ ᱛᱚ ᱟᱹᱞᱤᱧ ᱫᱚ ᱦᱟᱸᱜ ᱚᱱᱠᱟ ᱫᱚ ᱚᱱᱠᱟ ᱫᱟᱬᱟ ᱵᱟᱝ ᱦᱩᱭ ᱵᱟᱲᱟᱜ ᱛᱮ
ᱛᱚ ᱞᱟᱹᱭᱢᱮ ᱟᱯᱮ ᱥᱮᱱᱟᱜ ᱵᱟᱯᱞᱟ ᱠᱚᱦᱚᱸ ᱪᱮᱫᱞᱮᱠᱟ ᱦᱩᱭᱮᱱᱟ ᱥᱮ ᱱᱮᱥ ᱫᱚ ᱦᱩᱭ ᱵᱟᱝ
ᱱᱮᱥ ᱫᱚ ᱵᱟᱝ ᱦᱩᱭ ᱠᱟᱱᱟ ᱵᱟᱯᱞᱟ ᱠᱚᱫᱚ ᱢᱤᱫᱴᱮᱱ ᱦᱚᱸ ᱵᱟᱯᱞᱟ ᱫᱚ ᱱᱮᱥ ᱫᱚ ᱢᱤᱫᱴᱟᱝ ᱦᱚᱸ ᱵᱟᱝ ᱦᱩᱭ ᱟᱠᱟᱱᱟ ᱱᱚᱜᱼᱚᱭ ᱤᱭᱟᱹ ᱡᱟᱦᱟᱸ ᱠᱚ ᱞᱟᱹᱭᱟ ᱟᱵᱚᱣᱟᱜ
ᱤᱭᱟᱹ ᱢᱟᱱᱮ ᱪᱮᱫ ᱞᱤᱠᱟᱹᱧ ᱞᱟᱹᱭ ᱟᱹᱵᱤᱱᱟ ᱱᱚᱜᱼᱚᱭ ᱡᱮ ᱟᱵᱚᱣᱟᱜ ᱵᱚᱸᱜᱟ ᱢᱟᱜ ᱢᱚᱬᱮ ᱠᱚ ᱢᱟᱜ ᱢᱚᱬᱮ ᱠᱚᱵᱚᱱ ᱵᱟᱲᱟᱭ ᱜᱮᱭᱟ ᱥᱮ
ᱢᱟᱜ ᱢᱚᱬᱮ ᱵᱟᱲᱟᱭ ᱜᱮ
ᱢᱟᱜ ᱢᱚᱬᱮ ᱠᱚ ᱦᱩᱭᱮᱱᱟ ᱢᱟᱜ ᱢᱚᱬᱮ ᱠᱚᱫᱚ ᱱᱤᱭᱟᱹ ᱜᱷᱟᱹᱲᱤ ᱫᱚ ᱟᱞᱤᱧ ᱥᱮᱫ ᱫᱚ ᱢᱟᱱᱮ ᱜᱚᱴᱟ ᱟᱹᱛᱩ ᱜᱮ ᱦᱩᱭᱩᱜ ᱠᱟᱱᱟ ᱠᱷᱩᱵ ᱡᱳᱨ ᱦᱩᱭᱩᱜ ᱠᱟᱱᱟ, ᱦᱮᱸᱥᱮ
ᱟᱪᱪᱷᱟ ᱢᱟᱜ ᱢᱚᱬᱮ ᱫᱚ ᱪᱮᱫ ᱞᱮᱠᱟ ᱟᱞᱮᱥᱮᱫ ᱢᱟ ᱢᱤᱫ ᱫᱷᱚᱢᱜᱮ ᱦᱩᱭᱩᱜ ᱢᱟᱜ ᱢᱚᱬᱮ ᱵᱚᱪᱷᱚᱨ ᱨᱮ
ᱵᱚᱪᱷᱚᱨ ᱨᱮ ᱟᱹᱞᱤᱧ ᱥᱮᱫ ᱦᱚᱸ ᱵᱚᱪᱷᱚᱨ ᱨᱮ ᱚᱱᱠᱟ ᱢᱤᱫ ᱫᱷᱟᱣ ᱜᱮ ᱦᱩᱭᱩᱜᱼᱟ ᱟᱫᱚ ᱫᱷᱟᱨᱮ ᱯᱟᱥᱮ ᱟᱹᱛᱳ ᱠᱚᱨᱮ ᱫᱚ ᱡᱚᱛᱚ ᱱᱤᱛᱚᱜ ᱫᱚ ᱡᱟᱦᱮᱨ ᱜᱟᱲ ᱱᱟᱣᱟ ᱱᱟᱣᱟ ᱠᱚ ᱛᱮᱭᱟᱨ ᱠᱟᱜᱼᱟ ᱛᱚ ᱟᱫᱚ ᱡᱷᱚᱛᱚ ᱟᱛᱳ ᱠᱚᱨᱮᱜᱮ ᱢᱟᱜ ᱢᱚᱬᱮ ᱫᱚ ᱦᱩᱭᱩᱜ ᱠᱟᱱᱟ
ᱚ
ᱛᱮᱦᱮᱧ ᱱᱚᱜᱼᱚᱭ ᱟᱹᱞᱤᱧ ᱥᱩᱨ ᱨᱮᱜᱮ ᱦᱮ ᱛᱮᱦᱮᱧ ᱟᱹᱞᱤᱧ ᱥᱩᱨ ᱨᱮᱜᱮ ᱢᱤᱫᱴᱟᱝ ᱢᱟᱜ ᱢᱚᱬᱮ ᱦᱩᱭᱩᱜ ᱠᱟᱱ ᱛᱟᱦᱮᱸᱫ ᱚᱸᱰᱮ ᱜᱟᱛᱮ ᱠᱚ ᱪᱟᱞᱟᱣ ᱠᱚ ᱢᱮᱱᱮᱫ ᱛᱟᱦᱮᱸᱫ, ᱟᱹᱞᱤᱧ ᱜᱮ ᱟᱫᱚ ᱚᱠᱛᱚ ᱠᱚ ᱵᱟᱝ ᱧᱟᱢ ᱠᱷᱟᱹᱛᱤᱨ ᱵᱟᱹᱞᱤᱧ ᱥᱮᱱ ᱠᱟᱱᱟ ᱢᱟᱜ ᱢᱚᱬᱮ ᱨᱮᱭᱟᱜ ᱵᱟᱦᱟ ᱵᱤᱱ ᱵᱟᱲᱟᱭ ᱜᱮᱭᱟ ᱥᱮ
ᱠᱚᱞ ᱠᱟᱴᱟᱣ ᱵᱮᱱ ᱦᱟᱡᱩᱜ ᱠᱟᱱ ᱛᱟᱵᱮᱱᱟ ᱠᱚᱞ ᱠᱚ ᱚ ᱵᱟᱦᱟ ᱚᱝᱠᱟᱜᱮ
ᱦᱚᱹ
ᱜᱚᱴᱟ ᱫᱤᱱ ᱟᱯᱮ ᱥᱮᱫ ᱫᱚ ᱢᱟᱜ ᱢᱚᱬᱮ ᱦᱩᱭᱩᱜᱼᱟ
ᱦᱮᱸ
ᱚ ᱟᱹᱰᱤ ᱢᱚᱡᱽ ᱦᱩᱭᱩᱜ ᱠᱷᱟᱡ ᱢᱟ ᱛᱚ ᱟᱵᱮᱱ ᱫᱚ ᱛᱤᱱ ᱠᱷᱚᱱ ᱵᱮᱱ ᱠᱟᱹᱢᱤ ᱠᱟᱱᱟ ᱛᱤᱦᱤᱧ ᱠᱷᱚᱱ ᱜᱮ ᱥᱮ ᱦᱚᱞᱟ ᱠᱷᱚᱡ
ᱵᱟᱝ ᱛᱮᱦᱮᱧ ᱠᱷᱚᱱᱟᱜ ᱦᱩᱭᱱᱟᱞᱤᱧ ᱛᱮᱦᱤᱧ ᱯᱮ ᱢᱟᱦᱟ ᱞᱤᱧ ᱦᱩᱭᱮᱱᱟ
ᱯᱮ ᱢᱟᱦᱟ ᱵᱮᱱ ᱦᱩᱭᱩᱜ ᱠᱟᱱᱟ ᱛᱚ ᱠᱟᱹᱣᱰᱤ ᱠᱚᱫᱚ ᱵᱮᱱ ᱧᱟᱢ ᱵᱟᱲᱟ ᱟᱠᱟᱫᱼᱟ ᱥᱮ ᱵᱟᱝ
ᱠᱟᱹᱣᱰᱤ ᱠᱚᱫᱚ ᱟᱹᱣᱨᱤ ᱞᱤᱧ ᱧᱟᱢᱟ ᱱᱚᱜᱼᱚᱭ ᱛᱚ ᱟᱫᱚ ᱱᱟᱣᱟ ᱜᱮᱛᱚ
ᱦᱟᱠᱩ, ᱛᱤᱱᱟᱹᱜ ᱜᱟᱱ ᱮᱱᱦᱚᱸ ᱟᱨᱡᱟᱛ ᱦᱩᱭ ᱛᱤᱱᱟᱹᱜ ᱜᱟᱱ ᱟᱨᱡᱟᱣ ᱦᱩᱭ ᱟᱠᱟᱱᱟ ᱮᱱᱦᱚᱸ
ᱟᱨᱡᱟᱣ ᱢᱟ ᱮᱠᱷᱚᱱᱳ ᱵᱟᱝᱜᱮ ᱦᱩᱭ ᱟᱠᱟᱱᱟ ᱟᱹᱞᱤᱧ ᱥᱮᱫ ᱫᱚ ᱮᱠᱷᱚᱱᱳ ᱟᱨ ᱟᱨᱡᱟᱣ ᱫᱚ ᱵᱟᱝ ᱦᱩᱭ ᱟᱠᱟᱱ ᱛᱟᱞᱤᱧᱟ ᱟᱹᱞᱤᱧ ᱥᱮᱫ ᱡᱟᱦᱟᱸ ᱩᱱᱠᱩ ᱡᱚᱴᱟᱣ ᱠᱚ ᱞᱟᱦᱟ ᱢᱟᱲᱟᱝ ᱠᱷᱚᱱᱟᱜ ᱠᱚ ᱠᱟᱹᱢᱮᱭᱮᱜ ᱛᱟᱦᱮᱸᱜ ᱱᱚᱣᱟ ᱨᱮ ᱩᱝᱠᱩ ᱢᱟ ᱯᱮᱢᱮᱱᱴ ᱠᱚᱫᱚ ᱠᱚ ᱧᱟᱢ ᱟᱠᱟᱫᱟ ᱚᱝᱠᱟ ᱵᱷᱟᱜᱤ ᱜᱮ ᱟᱪᱷᱟ ᱫᱩ ᱦᱟᱡᱟᱨ ᱛᱤᱱ ᱦᱟᱡᱟᱨ ᱠᱟᱛᱮᱫ ᱯᱮᱢᱮᱱᱴ ᱠᱚ ᱧᱟᱢ ᱠᱟᱜᱼᱟ
ᱫᱩ ᱦᱟᱡᱟᱨ ᱛᱤᱱ ᱦᱟᱡᱟᱨ ᱠᱟᱛᱮᱫ ᱛᱤᱱᱟᱹᱜ ᱫᱤᱱ ᱜᱟᱱ ᱨᱮ ᱟᱫᱚ ᱠᱟᱹᱢᱤ ᱵᱟᱲᱟᱣ ᱠᱟᱜᱼᱟ ᱡᱚᱴᱟᱣ ᱠᱚ
ᱠᱟᱹᱢᱤ ᱵᱟᱲᱟ ᱠᱟᱜᱼᱟ ᱠᱚ ᱡᱚᱴᱟ ᱠᱚ ᱦᱩᱭᱱᱟᱠᱚ ᱚᱱᱠᱟ ᱯᱚᱸᱻ ᱯᱚᱱᱨᱚ ᱠᱩᱲᱤ ᱫᱤᱱ ᱠᱚ ᱦᱩᱭᱱᱟ ᱚᱝᱠᱟ ᱯᱚᱱᱨᱚ ᱠᱩᱲᱤ ᱫᱤᱱ ᱠᱚ ᱦᱩᱭ ᱠᱟᱱᱟ ᱩᱱᱝᱠᱩ ᱫᱚ ᱢᱟᱲᱟᱝ ᱠᱷᱚᱱᱟᱜ ᱯᱳᱭᱞᱳ ᱠᱷᱚᱱᱟᱜ ᱠᱚ ᱠᱟᱹᱢᱤ ᱛᱮᱦᱮᱜᱼᱟ ᱱᱚᱣᱟ ᱨᱮᱫᱚ ᱦᱮᱸᱥᱮ ᱩᱱᱠᱩ
ᱯᱮᱢᱮᱴ ᱫᱚ ᱟᱢᱛᱮ ᱩᱰᱩᱝ ᱛᱟᱢ ᱥᱮ ᱟᱠᱚ ᱠᱚ ᱯᱮᱢᱮᱴ ᱜᱚᱫ ᱠᱟᱜᱼᱟ
ᱚᱱᱟ ᱥᱤᱥ ᱟᱹᱞᱤᱧ ᱫᱚ ᱦᱟᱸᱜ ᱠᱷᱟᱱ ᱵᱟᱝᱞᱤᱧ ᱵᱟᱰᱟᱭᱟ ᱱᱟᱣᱟ ᱜᱮᱞᱤᱧ ᱵᱚᱞᱚᱣ ᱟᱠᱟᱱᱟ ᱪᱮᱫ ᱞᱮᱠᱟ ᱵᱷᱟᱵ ᱛᱮ ᱯᱮᱸᱢᱮᱸᱴ ᱠᱚᱠᱚ ᱩᱰᱩᱠ ᱫᱟ
ᱵᱚᱞᱮ ᱮᱴᱟᱜ ᱨᱮᱫᱚ ᱠᱟᱹᱢᱤ ᱵᱟᱲᱟ ᱦᱩᱭ ᱠᱟᱱᱟ ᱚᱱᱟ ᱫᱚ ᱡᱤᱫᱟᱹ ᱟᱠᱟᱱᱟ ᱚᱱᱟ ᱫᱚ ᱡᱩᱫᱟᱹ ᱜᱮ ᱮᱱᱛᱤᱫ ᱚᱱᱟᱜᱮ ᱛᱟᱦᱮ ᱠᱟᱱᱟ ᱱᱚᱣᱟ ᱦᱚᱸ ᱵᱟᱹᱞᱤ ᱠᱚᱞ ᱜᱮ ᱢᱮᱱᱟᱜᱼᱟ ᱟᱫᱚ ᱚᱱᱮ ᱡᱩᱫᱟᱹ ᱜᱮ ᱚᱱᱟ ᱫᱚ ᱛᱟᱦᱮ ᱠᱟᱱᱟ ᱱᱚᱣᱟ ᱡᱩᱫᱟᱹ ᱛᱚ ᱱᱚᱜ-ᱚᱝᱠᱟ ᱡᱩᱫᱟᱹ ᱡᱩᱫᱟᱹ ᱟᱨ ᱱᱚᱣᱟ ᱢᱟ ᱚᱱᱟ ᱛᱚᱱᱟᱣᱟ ᱱᱟᱣᱟ ᱫᱚ ᱡᱩᱫᱟᱹ ᱜᱮ ᱵᱩᱡᱷᱟᱹᱜ ᱠᱟᱱᱟ ᱜᱟᱞᱢᱟᱨᱟᱣ ᱠᱚᱨᱮ ᱦᱚᱸ ᱚᱠᱚᱭᱴᱟᱜ ᱫᱚ ᱪᱮᱫ ᱚᱠᱚᱭᱴᱟᱜ ᱫᱚ ᱪᱮᱫ ᱵᱟᱝ ᱛᱚ ᱚᱱᱮ ᱚᱱᱠᱟᱱᱟᱜ ᱤᱭᱟᱹ ᱦᱩᱭᱩᱜᱼᱟ
ᱦᱮᱸ ᱦᱮᱸ ᱦᱮᱸ ᱟᱞᱤᱧ ᱛᱚ ᱯᱳᱞᱳ ᱱᱟᱣᱟ ᱱᱟᱣᱟ ᱪᱮᱫᱠᱟ ᱨᱚᱯᱚᱲ ᱜᱟᱱᱚᱜᱼᱟ ᱪᱮᱫ ᱠᱟ ᱞᱟᱹᱭ ᱦᱩᱭᱩᱜᱼᱟ ᱟᱹᱞᱤᱧ ᱦᱚᱸ ᱯᱳᱭᱞᱳ ᱫᱚ ᱚᱝᱠᱟ ᱜᱮᱞᱤᱧ ᱞᱟᱹᱭᱟ
ᱠᱟᱹᱣᱰᱤ ᱠᱚᱫᱚ ᱧᱟᱢᱚᱜ ᱜᱮᱭᱟ ᱚᱱᱟ ᱨᱮᱭᱟᱜ ᱫᱤᱠᱠᱟᱹᱛ ᱫᱚ ᱵᱟᱹᱱᱩᱜᱼᱟ ᱱᱚᱣᱟ ᱨᱮᱫᱚ ᱚᱱᱠᱟ ᱞᱤᱧ ᱵᱩᱡᱷᱟᱹᱣ ᱮᱫᱟ ᱮᱱᱛᱮ ᱤᱱᱟᱹᱜ ᱰᱷᱮᱨ ᱠᱟᱹᱢᱤ ᱵᱟᱲᱟ ᱦᱩᱭ ᱠᱟᱱᱟ ᱡᱚ ᱛᱚᱣᱟᱜ ᱨᱮᱜᱮ ᱧᱟᱢ ᱟᱠᱟᱱᱟ ᱟᱨ ᱠᱢᱯᱟᱱᱤ ᱫᱚ ᱩᱥᱟᱹᱨᱟ ᱵᱟᱠᱚ ᱮᱲᱮᱭᱟ ᱩᱱᱴᱝᱠᱩ ᱱᱚᱝᱠᱟ ᱱᱚᱣᱟ ᱠᱳᱢᱯᱟᱱᱤ ᱫᱚ ᱟᱨ ᱮᱴᱟᱜ ᱟᱜ ᱫᱚ ᱛᱚ ᱵᱟᱹᱧ ᱞᱟᱹᱭ ᱫᱟᱲᱮ ᱠᱮᱭᱟ
ᱚ ᱵᱟᱝ ᱟᱹᱞᱤᱧᱟᱜ ᱫᱚ ᱚᱝᱠᱟ ᱡᱚᱠᱷᱚᱱ ᱢᱟᱲᱟᱝ ᱱᱚᱣᱟ ᱨᱮᱠᱚ ᱠᱟᱹᱢᱮᱫ ᱛᱟᱦᱮᱸᱫ ᱟᱞᱤᱧ ᱨᱮᱱ ᱡᱚᱴᱟ ᱠᱚ ᱢᱮᱱ ᱫᱚᱠᱚ ᱢᱮᱱᱟᱜ ᱞᱤᱧ ᱛᱟᱦᱮᱸᱫ ᱟᱫᱚ ᱛᱚᱠᱷᱚᱱ ᱟᱹᱞᱤᱧ ᱠᱟᱹᱴᱤᱡ ᱵᱮᱥᱛᱚ ᱠᱚᱨᱮ ᱜᱮᱞᱤᱧ ᱛᱟᱦᱮᱸ ᱠᱟᱱᱟ ᱠᱟᱢᱤ ᱠᱟᱪ ᱨᱮᱜᱮ ᱟᱫᱚᱧ ᱞᱟᱹᱭ ᱫᱟ ᱢᱟ ᱥᱮ ᱠᱚᱨᱟᱣ ᱛᱟᱵᱚᱱ ᱯᱮ ᱛᱟᱨᱯᱚᱨᱮ ᱤᱧ ᱯᱚᱨᱮ ᱛᱮ ᱢᱮᱱᱟᱜ ᱟᱠᱟᱫᱤᱧ ᱜᱮᱭᱟ ᱛᱟᱨᱯᱚᱨᱮ ᱟᱫᱚ ᱚᱱᱮ ᱦᱚᱞᱟ ᱢᱟᱸᱫᱷᱮᱨ ᱠᱷᱚᱱᱟᱜ ᱤᱧᱚᱦᱚᱸ ᱟᱫᱚ ᱱᱚᱣᱟ ᱜᱤᱧ ᱠᱟᱹᱢᱤᱭᱮᱫᱼᱟ ᱾ ᱯᱮᱢᱮᱱᱴ ᱠᱚ ᱪᱮᱫ ᱞᱮᱠᱟ ᱠᱟᱛᱮᱫ ᱠᱚ ᱨᱟᱠᱟᱵ ᱠᱮᱫᱟ ᱚᱱᱟ ᱠᱚᱫᱚ ᱦᱟᱸᱜ ᱠᱷᱟᱱ ᱵᱟᱝ ᱞᱤᱧ ᱠᱩᱞᱤ ᱟᱠᱟᱫ ᱠᱚᱣᱟ ᱾
ᱦᱮᱸ ᱟᱪᱪᱷᱟ ᱦᱟᱸᱜ ᱤᱱᱠᱟ ᱛᱮᱜᱮ ᱵᱟᱲᱟᱭᱚᱜᱼᱟ ᱦᱟᱸᱜ ᱠᱟᱹᱢᱤ ᱞᱮᱠᱷᱟᱡ ᱜᱮ ᱚᱱᱟ ᱠᱚ ᱢᱮᱱᱟ ᱠᱟᱹᱢᱤ ᱞᱮᱠᱷᱟᱡ ᱫᱚᱢ ᱚᱱᱟ ᱠᱟᱹᱣᱰᱤ ᱠᱚᱫᱚ ᱚᱠᱟ ᱥᱮᱫ ᱪᱟᱞᱟᱜᱼᱟ, ᱚᱱᱟ ᱢᱟ ᱛᱟᱦᱮᱱ ᱜᱮ ᱾
ᱦᱩᱸ ᱦᱩᱸ ᱦᱩᱸ ᱠᱟᱹᱣᱰᱤ ᱢᱟ ᱧᱟᱢᱚᱜ ᱜᱮ
ᱦᱮᱸᱻ ᱟᱫᱚ ᱪᱮᱫ ᱞᱮᱠᱟᱱ ᱥᱤᱥᱴᱮᱢ ᱠᱟᱱᱟ ᱦᱟᱸᱜ ᱛᱚ ᱱᱤᱛ ᱦᱟᱹᱵᱤᱡ ᱵᱟᱹᱞᱤᱧ ᱵᱩᱡᱷᱟᱹᱣ ᱠᱟᱜᱼᱟ ᱟᱹᱞᱤᱧ ᱦᱚᱸ ᱾ ᱛᱚ ᱤᱱᱠᱟ ᱛᱮ ᱜᱟᱞᱢᱟᱨᱟᱣ ᱢᱟ ᱦᱩᱭᱩᱜ ᱠᱟᱱ ᱜᱮ ᱜᱟᱞᱢᱟᱨᱟᱣ ᱢᱟ ᱛᱮᱫ ᱦᱚᱞᱟ ᱦᱚ ᱦᱩᱭ ᱵᱟᱲᱟ ᱞᱮᱱ ᱜᱮᱭᱟ ᱟᱨ ᱛᱤᱦᱤᱧ ᱦᱚᱸ ᱱᱚᱜᱼᱚᱭ ᱜᱟᱞᱢᱟᱨᱟᱣ ᱦᱩᱭᱩᱜ ᱠᱟᱱᱟ᱾ ᱟᱫᱚ ᱚᱱᱟ ᱦᱟᱸᱜ ᱧᱮᱞᱚᱜᱼᱟ ᱪᱮᱫ ᱞᱮᱠᱟ ᱠᱟᱱᱟ ᱵᱟᱝ ᱞᱮᱠᱟ ᱠᱟᱱᱟ ᱚᱱᱟ ᱦᱤᱥᱟᱹᱵ ᱛᱮ ᱦᱟᱸᱜ ᱤᱭᱟᱹ ᱦᱩᱭᱩᱜᱼᱟ
ᱦᱳᱭ ᱦᱳᱭ ᱦᱳᱭ ᱟᱹᱞᱤᱧ ᱦᱚᱸᱛᱚ ᱚᱱᱠᱟ ᱜᱮ ᱢᱚᱱᱮ ᱠᱟᱛᱮ ᱜᱮ ᱱᱚᱣᱟ ᱨᱮ ᱠᱟᱹᱢᱤ ᱞᱤᱧ ᱡᱚ ᱯᱟᱲᱟᱣ ᱨᱮ ᱢᱮᱱᱟᱜ ᱟᱠᱟᱫ ᱞᱤᱧᱟᱹ ᱵᱷᱤᱛᱤᱨ ᱥᱮᱫ ᱛᱤᱱᱟᱹᱜ ᱴᱟ ᱠᱟᱹᱢᱤ ᱠᱚ ᱢᱟᱲᱟᱝ ᱜᱟᱱᱚᱜ ᱠᱟᱱᱟ ᱛᱟᱦᱚᱞᱮ ᱟᱵᱤᱱ ᱥᱮᱫ ᱫᱚ ᱪᱟᱥᱵᱟᱥ ᱠᱚᱫᱚ ᱪᱮᱫ ᱞᱮᱠᱟ ᱥᱮ?
ᱪᱮᱫ ᱵᱮᱱ ᱢᱮᱱ ᱠᱮᱜᱼᱟ?
ᱢᱟᱱᱮ ᱟᱹᱵᱤᱱ ᱥᱮᱫ ᱪᱟᱥᱵᱟᱥ ᱠᱚ ᱪᱮᱫ ᱠᱚᱵᱤᱱ ᱪᱟᱥ ᱜᱮᱭᱟ? ᱡᱟᱦᱱᱟᱜ ᱢᱟᱱᱮ
ᱦᱮᱸ ᱱᱚᱛᱮ ᱦᱚᱸ ᱡᱚᱛᱚᱣᱟᱜ ᱜᱮ ᱪᱟᱱᱥ ᱪᱟᱥ ᱫᱚ ᱦᱩᱭᱩᱜ ᱜᱮᱭᱟ ᱾ ᱛᱚ ᱦᱩᱲᱩ ᱦᱚᱸ ᱢᱚᱸᱡᱽ ᱜᱮ ᱵᱷᱩᱴ ᱢᱟᱹᱥᱨᱤ ᱠᱤᱥᱟᱹᱨᱤ ᱾ ᱟᱨ ᱜᱩᱦᱩᱢ ᱛᱩᱲᱤ ᱠᱚ ᱡᱚᱛᱚᱣᱟᱜ ᱜᱮ ᱦᱩᱭᱩᱜᱼᱟ ᱱᱚᱛᱮ ᱫᱚ ᱾ ᱟᱫᱚ ᱟᱯᱮ ᱥᱮᱫ ᱢᱟ ᱦᱟᱸᱜ ᱦᱩᱲᱩ ᱟᱹᱰᱤ ᱡᱟᱹᱥᱛᱤ ᱠᱚ ᱪᱟᱥ ᱠᱚ ᱞᱟᱹᱭ ᱾
ᱦᱮᱸ ᱟᱹᱞᱤᱧ ᱥᱮᱫ ᱢᱟ ᱚᱱᱟ ᱠᱚᱫᱚ ᱡᱟᱦᱟᱸ ᱠᱚᱵᱤᱱ ᱞᱟᱹᱭ ᱠᱮᱜᱼᱟ ᱟᱹᱞᱤᱧ ᱥᱮᱫ ᱢᱟ ᱚᱱᱟ ᱠᱚᱫᱚ ᱵᱟᱝᱞᱮ ᱪᱟᱥ ᱜᱮᱭᱟ ᱾ ᱦᱩᱲᱩ ᱠᱚ ᱟᱹᱞᱩ ᱠᱚ ᱚᱱᱟ ᱠᱚᱜᱮ ᱢᱟᱱᱮ ᱡᱟᱹᱥᱛᱤ ᱪᱟᱥ ᱟᱞᱮ ᱟᱞᱮ ᱥᱮᱫ ᱫᱚ ᱾ ᱥᱚᱵᱽᱡᱤ ᱢᱚᱵᱡᱤ ᱠᱚᱦᱚᱸ ᱵᱟᱝᱟ ᱥᱩᱫᱷᱩ ᱦᱩᱲᱩ ᱜᱮ ᱵᱮᱥᱤ ᱾
ᱦᱩᱸᱻ ᱛᱚ ᱚᱱᱟᱦᱚᱸ ᱟᱹᱰᱤ ᱢᱚᱡᱽ ᱾ ᱟᱫᱚᱻ ᱚᱱᱟ ᱜᱩᱦᱩᱢ, ᱠᱤᱥᱟᱹᱨᱤ, ᱢᱟᱹᱥᱨᱤ ᱠᱚᱫᱚ ᱦᱟᱸᱜ ᱵᱟᱝ ᱦᱩᱭᱩᱜᱼᱟ ᱟᱯᱮ ᱥᱮᱫ ᱫᱚ?
ᱵᱟᱝ ᱵᱟᱝ ᱚᱱᱟ ᱠᱚᱫᱚ ᱵᱟᱝ ᱦᱩᱭᱩᱜ ᱟᱞᱮᱥᱮᱫ ᱫᱚ ᱾ ᱢᱟᱲᱟᱝ ᱠᱚ ᱚᱱᱟ ᱜᱩᱦᱩᱢ ᱫᱚᱠᱚ ᱪᱟᱥ ᱵᱟᱲᱟ ᱠᱮ ᱜᱮᱭᱟ ᱾ ᱟᱫᱚ ᱱᱮᱛᱟᱨ ᱢᱟ ᱚᱱᱟ ᱜᱩᱦᱩᱢ ᱪᱟᱥ ᱠᱚᱫᱚ ᱠᱚ ᱵᱟᱹᱜᱤᱭ ᱠᱟᱜᱼᱟ ᱾ ᱠᱷᱟᱹᱞᱤ ᱚᱱᱟ ᱦᱩᱲᱩ ᱜᱮᱠᱚ ᱦᱩᱲᱩ, ᱟᱹᱞᱩ, ᱵᱟᱫᱟᱢ ᱚᱱᱟ ᱜᱮᱠᱚ ᱪᱟᱥᱮᱫᱼᱟ ᱾
ᱦᱮᱸ ᱟᱞᱟᱜ ᱟᱞᱟᱜ ᱡᱤᱱᱤᱥ ᱪᱟᱥ ᱦᱩᱭᱩᱜ ᱜᱮᱭᱟ ᱾ ᱚᱱᱟ ᱦᱚᱸ ᱢᱚᱡᱽ ᱜᱮᱭᱟ ᱡᱟᱭᱜᱟ ᱦᱤᱥᱟᱹᱵ ᱛᱮ᱾
ᱦᱩᱸ ᱦᱩᱸ ᱦᱩᱸ
ᱳᱭᱮᱥᱴ ᱵᱮᱝᱜᱚᱞ ᱨᱮᱱ ᱥᱮ ᱵᱟᱝ
ᱦᱮᱸ ᱟᱹᱵᱤᱱ ᱟᱹᱞᱤᱧ ᱥᱮᱫ ᱵᱤᱱ ᱦᱮᱡ ᱵᱟᱲᱟ ᱠᱟᱱ ᱜᱮᱭᱟ ᱱᱚᱣᱟ ᱵᱮᱝᱜᱚᱞ ᱥᱮᱫ ᱵᱮᱱ ᱦᱮᱡ ᱵᱟᱲᱟ ᱟᱠ ᱜᱮᱭᱟ ᱥᱮ?
ᱚ ᱟᱹᱣᱨᱨᱤ ᱞᱤᱧ ᱪᱟᱞᱟᱜᱼᱟ ᱚᱱᱛᱮ ᱫᱚ ᱚᱱᱛᱮ ᱫᱷᱟᱹᱨᱤᱡ ᱫᱚ ᱟᱹᱣᱨᱤ ᱞᱤᱧ ᱪᱟᱞᱟᱜᱼᱟ ᱚᱱᱟ ᱯᱩᱨᱩᱱᱤᱭᱟ ᱾ ᱟᱨ ᱪᱮᱫ ᱠᱚ ᱢᱮᱛᱟᱜ ᱟᱥᱟᱱᱥᱳᱞ ᱚᱱᱟ ᱠᱚᱨᱮ ᱫᱚ ᱪᱟᱞᱟᱣ ᱵᱟᱲᱟ ᱦᱩᱭ ᱠᱟᱱ ᱜᱮᱭᱟ ᱯᱩᱱᱭᱟ ᱾ ᱟᱥᱟᱱᱥᱳᱞ ᱟᱨ ᱪᱮᱫ ᱠᱚ ᱢᱮᱛᱟᱜᱼᱟ ᱢᱤᱫᱴᱮᱱ ᱴᱮᱥᱚᱱ ᱦᱮᱱᱟᱜᱼᱟ ᱴᱨᱮᱹᱱ ᱛᱮ ᱯᱟᱨᱚᱢ ᱦᱩᱭ ᱞᱮᱱᱟ ᱛᱚ ᱚᱱᱟ ᱥᱳᱢᱳᱭ ᱨᱮᱜᱮ ᱚᱱᱠᱟ ᱛᱮ ᱯᱟᱨᱚᱢ ᱦᱩᱭ ᱞᱮᱱᱟ ᱾
ᱟᱪᱪᱷᱟ ᱢᱚᱡᱽ ᱜᱮ ᱛᱟᱦᱚᱞᱮ ᱟᱹᱞᱤᱧ ᱦᱚᱸ ᱟᱹᱵᱤᱱ ᱥᱮᱫ ᱫᱚ ᱚᱱᱛᱮ ᱫᱚ ᱵᱟᱝ ᱞᱤᱧ ᱥᱮᱱ ᱵᱟᱲᱟ ᱟᱠᱟᱱ ᱜᱮᱭᱟ ᱾ ᱵᱟᱝ ᱵᱟᱝ ᱟᱹᱞᱤᱧ
ᱵᱩᱨᱩ ᱜᱟᱡᱟᱲ ᱠᱚ
ᱵᱟᱝ ᱯᱟᱠᱩᱲ ᱡᱮᱞᱟ ᱥᱮ ᱚᱱᱛᱮ ᱵᱟᱞᱤᱧ ᱥᱮᱱ ᱠᱟᱱᱟ ᱮᱠ ᱱᱚᱛᱮ ᱥᱮᱱ ᱦᱩᱭ ᱠᱟᱱᱟ ᱠᱟᱹᱴᱤᱡ ᱪᱮᱫ ᱞᱤᱧ ᱢᱮᱱᱟ ᱩᱲᱤᱥᱥᱟ ᱫᱷᱟᱹᱨᱤᱡ ᱜᱮ ᱥᱮᱱ ᱦᱩᱭ ᱠᱟᱱᱟ ᱾ ᱟᱫᱚ ᱚᱱᱟ ᱠᱷᱚᱱᱟᱜ ᱫᱚ ᱚᱱᱛᱮ ᱩᱲᱤᱥᱥᱟ ᱚᱱᱟ ᱠᱷᱚᱱᱟᱜ ᱫᱚ ᱚᱱᱛᱮ ᱟᱵᱤᱱ ᱡᱷᱟᱲᱠᱷᱚᱸᱰ ᱵᱚᱰᱟᱨ ᱥᱮᱫ ᱫᱚ ᱵᱟᱝ ᱯᱟᱨᱚᱢ ᱦᱩᱭ ᱠᱟᱱᱟ ᱾ ᱱᱝᱠᱟ ᱥᱟᱺᱜᱤᱧ ᱥᱮᱫ ᱫᱟᱬᱟ ᱨᱮᱱᱟᱜ ᱚᱠᱛᱚ ᱠᱚᱦᱚᱸ ᱵᱟᱹᱱᱩᱜᱼᱟ ᱚᱠᱟ ᱥᱮᱫ ᱵᱤᱱ ᱥᱮᱱᱚᱜᱼᱟ ᱱᱚᱝᱠᱟ ᱡᱚᱴᱟᱣ ᱢᱚᱴᱟᱣ ᱠᱚ ᱛᱟᱦᱮᱸᱱ ᱞᱮᱱᱠᱷᱟᱱ ᱛᱚᱵᱮ ᱛᱵᱮᱤᱱ ᱥᱮᱱᱚᱜᱼᱟ ᱡᱮ ᱚᱸᱰᱮ ᱜᱟᱛᱮ ᱢᱮᱱᱟᱜ ᱟᱠᱟᱫᱮᱭᱟ ᱢᱤᱫᱴᱟᱝ ᱡᱚᱴᱟᱣ ᱛᱟᱦᱚᱞᱮ ᱪᱚ ᱩᱱᱤ ᱴᱷᱮᱱ ᱥᱮᱱ ᱜᱟᱱᱚᱜᱼᱟ ᱟᱫᱚ ᱚᱱᱠᱟᱱ ᱡᱚᱴᱟᱣ ᱠᱚᱦᱚᱸ ᱵᱟᱹᱱᱩᱜ ᱠᱚᱣᱟ ᱟᱫᱚ ᱚᱠᱟ ᱞᱮᱠᱟ ᱵᱤᱱ ᱥᱮᱱᱚᱜᱼᱟ
ᱦᱩᱸ
ᱟᱫᱚ ᱦᱤᱛᱳᱜ ᱫᱚ ᱚᱠᱟ ᱥᱮᱫ ᱨᱮᱜᱮ ᱢᱮᱱᱟᱜ ᱵᱮᱱᱟ ᱚᱲᱟᱜ ᱥᱮᱫ ᱨᱮᱥᱮ
ᱱᱤᱛᱚᱜ ᱫᱚ ᱱᱚᱜᱼᱚᱭ ᱦᱟᱸᱜ ᱵᱟᱦᱨᱮ ᱥᱮᱫ ᱨᱮ ᱫᱩᱲᱩᱵ ᱦᱩᱭ ᱠᱟᱱᱟ ᱠᱚᱭᱞᱟ ᱞᱟᱜᱟᱣ ᱦᱩᱭ ᱠᱟᱱᱟ ᱦᱟᱸᱜ ᱟᱫᱚ ᱡᱩᱞᱩᱜᱼᱟ ᱦᱟᱸᱜ ᱟᱫᱚ ᱚᱱᱛᱮ ᱵᱷᱤᱛᱨᱤ ᱥᱮᱫ ᱵᱚᱞᱚᱜ ᱦᱩᱭᱩᱜᱼᱟ
ᱟᱫᱚ
ᱟᱪᱪᱷᱟ
ᱟᱫᱚ ᱵᱟᱹᱭ ᱵᱟᱹᱭ ᱛᱮ ᱚᱱᱛᱮ ᱜᱮ ᱪᱟᱞᱟᱜ ᱦᱩᱭᱩᱜᱼᱟ ᱱᱚᱜᱼᱚᱭ ᱟᱞᱟᱝ-ᱟᱜ ᱥᱚᱢᱚᱭ ᱦᱚᱸ ᱵᱟᱹᱭ ᱵᱟᱹᱭᱛᱮ ᱪᱟᱵᱟᱜ ᱠᱟᱱᱟ ᱟᱫᱚ ᱡᱟᱦᱟᱸ ᱛᱤᱥ ᱦᱟᱸᱜ ᱚᱱᱠᱟ ᱯᱷᱨᱤᱢ ᱛᱟᱦᱮᱱᱟ ᱢᱮᱥᱮᱡ ᱤᱧ ᱛᱟᱞᱟᱝ ᱢᱮ ᱦᱟᱸᱜ ᱟᱨ ᱤᱧ ᱦᱮᱸ ᱜᱚᱞᱯᱚᱭᱟᱞᱟᱝ ᱚᱱᱠᱟ ᱜᱮ ᱟᱨᱦᱚᱸ ᱥᱚᱢᱚᱭ ᱧᱟᱢ ᱠᱟᱛᱮᱫ
ᱦᱮᱸ ᱦᱮᱸ ᱦᱮᱸ ᱦᱮᱸ
ᱦᱩᱸ ᱱᱚᱣᱟ ᱤᱭᱟᱹ ᱨᱮᱭᱟᱜ ᱜᱮ
ᱢᱟ ᱛᱚᱵᱮ ᱚᱱᱠᱟ ᱜᱮ ᱚᱱᱠᱟ ᱧᱟᱯᱟᱢ ᱦᱩᱭᱩᱜᱼᱟ ᱟᱨᱦᱚ ᱡᱟᱦᱟᱸ ᱛᱤᱥ ᱨᱚᱯᱚᱲ ᱦᱩᱭᱩᱜᱼᱟ
ᱦᱮᱸ ᱨᱚᱯᱚᱲ ᱦᱩᱭᱩᱜᱼᱟ ᱟᱨ ᱱᱤᱛᱚᱜ ᱢᱟ ᱱᱚᱣᱟ ᱠᱟᱹᱢᱤ ᱦᱩᱭᱩᱜ ᱠᱷᱟᱢ ᱢᱟ ᱦᱟᱜ ᱱᱚᱜᱼᱚᱭ ᱵᱚᱱ ᱨᱚᱯᱚᱲ ᱵᱟᱲᱟᱜ ᱜᱮ ᱦᱟᱢᱮᱥᱟ ᱜᱮ ᱫᱤᱱ ᱢᱟᱱᱜᱮ ᱡᱚᱠᱷᱚᱱ ᱜᱮ ᱥᱚᱢᱚᱭ ᱧᱟᱢᱚᱜᱼᱟ ᱛᱚᱠᱷᱚᱱ ᱜᱮ ᱦᱟᱸᱜ ᱨᱚᱯᱚᱲ ᱦᱩᱭᱩᱜᱼᱟ ᱛᱚ ᱡᱟᱦᱟᱱ ᱫᱤᱠᱠᱟᱹᱛ ᱫᱚ ᱦᱟᱸᱜ ᱵᱟᱹᱱᱩᱜᱼᱟ ᱦᱟᱢᱮᱥᱟ ᱜᱮ ᱱᱚᱜᱼᱚᱭ ᱵᱚᱱ ᱨᱚᱯᱚᱲᱟ ᱪᱮᱫᱞᱮᱠᱟ ᱠᱟᱱᱟ ᱡᱩᱫᱤ ᱯᱮᱢᱮᱱᱴ ᱧᱟᱢᱚᱜ ᱠᱷᱟᱱ ᱢᱟ ᱟᱨᱦᱚᱸ ᱟᱰᱤ ᱢᱚᱡᱽ ᱟᱨ ᱪᱮᱫ ᱞᱮᱠᱟ ᱯᱮᱢᱮᱱᱴ ᱧᱟᱢᱚᱜᱼᱟ ᱚᱱᱠᱟᱜᱮ ᱦᱟᱸᱜ ᱨᱚᱯᱚᱲ ᱫᱚ ᱦᱟᱸᱜ ᱟᱹᱰᱤ ᱢᱚᱡᱽ ᱜᱮ ᱪᱟᱞᱟᱜ ᱛᱟᱵᱚᱱᱟ
ᱚ ᱟᱪᱪᱷᱟ ᱴᱷᱤᱠ
ᱦᱮᱸ ᱟᱨ ᱱᱤᱛᱚᱜ ᱫᱚ ᱦᱟᱸᱜ ᱱᱚᱣᱟ ᱠᱚᱞ ᱪᱟᱵᱟ ᱠᱟᱛᱮᱫ ᱦᱟᱸᱜ ᱯᱨᱚᱥᱮᱥ ᱢᱮᱱᱟᱜᱼᱟ ᱢᱤᱫᱴᱮᱱ ᱚᱱᱟ ᱠᱚᱢ ᱫᱟᱲᱮᱭᱟᱜ ᱜᱮᱭᱟ ᱦᱟᱸᱜ ᱵᱟᱝ ᱵᱟᱝ ᱦᱟᱸᱜ ᱤᱭᱟᱹ ᱦᱩᱭᱩᱜᱼᱟ
ᱦᱮᱸ ᱦᱮᱸ ᱦᱮᱸ
ᱦᱮᱸ ᱴᱷᱤᱠ ᱜᱮᱭᱟ ᱛᱚᱵᱮ ᱟᱨᱠᱷᱟᱡ ᱦᱟᱸᱜ ᱟᱹᱰᱤ ᱢᱩᱥᱠᱤᱞ ᱦᱮᱸ ᱢᱟ ᱴᱷᱤᱠ ᱜᱮᱭᱟ ᱛᱚᱵᱮ ᱠᱟᱛᱷᱟ ᱠᱚᱢᱟ ᱦᱟᱸᱜ ᱱᱚᱰᱮ ᱜᱮᱞᱟᱝ ᱢᱩᱪᱫ ᱠᱟᱱᱟ ᱱᱚᱜᱼᱚᱭ ᱵᱟᱨᱚ ᱦᱟᱸᱜ ᱪᱟᱵᱟ ᱟ ᱛᱮᱜᱮ ᱦᱟᱸᱜ ᱠᱟᱴᱟᱜ ᱛᱞᱟᱝᱟ ᱱᱤᱛᱚᱜ ᱢᱟ ᱟᱫᱚ ᱛᱤᱱ ᱡᱚᱠᱷᱮ ᱦᱟᱸᱜ ᱠᱟᱴᱟᱜᱼᱟ ᱚᱱᱟ ᱫᱚ ᱡᱟᱦᱟᱱ ᱤᱭᱟᱹ ᱜᱮ ᱵᱟᱹᱱᱩᱜᱼᱟ
ᱩᱦᱩᱸ ᱴᱷᱤᱠ ᱜᱮᱭᱟ ᱚᱱᱠᱟ ᱜᱮ ᱦᱤᱛᱳᱜ ᱫᱚᱞᱟᱝ ᱨᱚᱯᱚᱲᱟ ᱯᱚᱨᱮᱛᱮ ᱟᱨᱦᱚᱸ ᱜᱟᱯᱟᱞᱢᱟᱨᱟᱣ ᱦᱩᱭᱩᱜ ᱜᱮᱭᱟ
ᱦᱮᱸ ᱢᱟ ᱮᱱᱠᱟ ᱜᱮ ᱪᱚᱞᱚ ᱨᱮ ᱥᱚᱱᱛᱳᱥ ᱪᱚᱞᱚ